ᱜᱚᱢᱠᱮ ᱦᱮᱸ ᱡᱚᱦᱟᱨ ᱜᱮ ᱡᱚᱦᱟᱨ ᱜᱮ ᱟᱸᱡᱚᱢ ᱧᱟᱢ ᱫᱟᱵᱮᱱ ᱞᱟᱹᱭ ᱤᱧᱟᱹᱜ ᱠᱟᱛᱷᱟ ᱚ ᱛᱟᱦᱚᱞᱮ ᱞᱟᱹᱭ ᱵᱮᱱ ᱪᱮᱫ ᱤᱭᱟᱹ ᱛᱟᱞᱟᱝ ᱚᱱᱠᱟ ᱦᱮᱸ ᱜᱟᱞᱢᱟᱨᱟᱣ ᱞᱮᱱᱠᱷᱟᱱ
ᱴᱮᱨᱥ ᱥᱟᱛᱟᱢ ᱫᱚ ᱦᱩᱭᱩᱜ ᱠᱟᱱᱟ ᱟᱨᱠᱤ ᱢᱤᱫᱴᱟᱝ ᱥᱟᱛᱟᱢ ᱛᱮᱞᱟᱝ ᱨᱚᱯᱚᱲ ᱞᱮᱱᱠᱷᱟᱱ ᱟᱨᱠᱤ ᱱᱟᱯᱟᱭᱚᱜᱼᱟ᱾ ᱛᱚ ᱥᱠᱟᱝ ᱫᱚᱞ ᱚᱱᱮ ᱚᱱᱟ ᱦᱳᱭ ᱜᱚᱝᱠᱮ ᱟᱵᱚ ᱱᱤᱭᱟᱹ ᱤᱭᱟ ᱨᱮ ᱫᱤᱱᱨᱮ ᱟᱨᱠᱤ ᱟᱵᱚᱣᱟᱜ ᱯᱟᱹᱦᱤᱞ ᱢᱮᱱᱟᱜ ᱠᱟᱛᱷᱟ ᱟᱵᱚᱣᱟᱜ ᱤᱛᱤᱦᱟᱥ ᱨᱟᱠᱟᱵ ᱠᱟᱛᱮᱜ ᱧᱮᱞᱟ ᱥᱮ ᱟᱵᱚᱣᱟᱜ ᱱᱤᱭᱟᱹ ᱫᱤᱥᱚᱢ ᱢᱤᱫᱴᱟᱝ ᱥᱟᱫᱷᱤᱱ ᱨᱮᱱᱟᱜ ᱢᱤᱫᱴᱟᱝ ᱡᱚᱛᱚ ᱠᱷᱚᱱ ᱢᱟᱨᱟᱝ ᱵᱷᱩᱢᱤᱠᱟ ᱡᱟᱦᱟᱸᱭᱟᱜ ᱛᱟᱦᱮᱸ ᱠᱟᱱᱟ ᱟᱵᱚ ᱦᱚᱲ ᱦᱚᱸ ᱟᱵᱚ ᱦᱚᱲ ᱠᱚᱣᱟᱜ ᱟᱵᱚ ᱥᱟᱱᱛᱟᱞ ᱤᱭᱟᱹ ᱠᱚᱣᱟᱜ ᱥᱮ ᱟᱵᱚ ᱟᱹᱫᱤᱵᱟᱹᱥᱤ ᱥᱚᱢᱟᱡᱽ ᱠᱚᱣᱟᱜ ᱡᱟᱦᱟᱸ ᱛᱟᱦᱮᱸ ᱠᱟᱱᱟ ᱚᱱᱟ ᱫᱚ ᱦᱩᱭᱩᱜ ᱠᱟᱱᱟ ᱠᱩᱞ ᱠᱳᱞ ᱵᱤᱫᱨᱳᱦᱚ ᱡᱟᱦᱟᱸ ᱠᱚ ᱞᱟᱹᱭᱟ ᱫᱤᱠᱩᱛᱮ ᱟᱨ ᱟᱵᱚ ᱫᱚᱵᱚᱱ ᱞᱟᱹᱭᱟ ᱦᱩᱞ ᱤᱭᱟᱹ ᱟᱨᱠᱤ ᱦᱮᱸ ᱦᱮᱸ ᱩᱞ ᱜᱤᱨᱟᱹ ᱛᱚ ᱜᱚᱝᱠᱮ ᱱᱤᱭᱟᱹ ᱡᱟᱦᱟᱸ ᱦᱩᱞ ᱜᱤᱨᱟᱹᱣ ᱛᱟᱵᱚᱱ ᱱᱤᱭᱟᱹ ᱫᱤᱱ ᱫᱤᱱ ᱛᱮ ᱵᱚᱱ ᱦᱤᱲᱤᱧ ᱟᱹᱜᱩᱭᱮᱫᱟ ᱱᱮᱛᱟᱨ ᱨᱮᱱ ᱱᱤᱭᱟᱹ ᱫᱤᱥᱚᱢ ᱠᱚ ᱦᱤᱲᱤᱧ ᱠᱟᱫᱟ ᱯᱟᱹᱴᱷᱩᱣᱟᱹ ᱠᱚ ᱞᱤᱧ ᱞᱟᱹᱭ ᱫᱟ ᱟᱨᱠᱤ ᱯᱟᱹᱴᱷᱩᱣᱟᱹ ᱢᱟ ᱠᱟᱱ ᱜᱮ ᱱᱤᱭᱟᱹ ᱫᱤᱥᱚᱢ ᱨᱮᱠᱚ ᱦᱤᱲᱤᱧ ᱟᱠᱟᱫᱟ ᱡᱮ ᱱᱤᱭᱟᱹ ᱫᱮᱥ ᱥᱟᱹᱫᱷᱤᱱ ᱞᱟᱹᱜᱤᱫ ᱥᱮ ᱱᱤᱭᱟᱹ ᱫᱤᱥᱚᱢ ᱥᱟᱹᱫᱷᱤᱱ ᱞᱟᱹᱜᱤᱫ ᱟᱵᱚ ᱟᱵᱚ ᱱᱤᱭᱟᱹ ᱮ ᱢᱟᱱᱮ ᱟᱹᱰᱤ ᱢᱟᱲᱟᱝ ᱨᱮ ᱟᱵᱚ ᱱᱚᱜ-ᱚᱭ ᱡᱟᱦᱟᱸᱭ ᱟᱹᱰᱤ ᱛᱟᱭᱱᱚᱢ ᱨᱮ ᱵᱤᱨ ᱠᱚᱨᱮ ᱵᱚᱱ ᱛᱟᱦᱮᱱᱟ ᱦᱮᱸ ᱟᱵᱚ ᱟᱹᱰᱤ ᱛᱟᱭᱱᱚᱢ ᱨᱮᱱ ᱦᱩᱭ ᱠᱟᱛᱮᱫ ᱦᱚᱸ ᱟᱵᱚ ᱟᱵᱚ ᱪᱮᱛᱟᱱ ᱱᱟᱦᱟᱪᱟᱨ ᱞᱟᱹᱜᱤᱫ ᱥᱮ ᱟᱵᱚ ᱱᱟᱦᱟᱪᱟᱨ ᱞᱟᱹᱜᱤᱫ ᱠᱟᱛᱷᱟ ᱵᱚᱱ ᱨᱟᱠᱟᱵ ᱞᱮᱫᱟ ᱟᱵᱚ ᱞᱟᱹᱲᱦᱟᱹᱭ ᱵᱚᱱ ᱮᱦᱚᱵ ᱞᱮᱫᱟ ᱟᱵᱚᱣᱟᱜ ᱱᱤᱡᱮᱨᱟᱜ ᱤᱭᱟᱹ ᱧᱟᱢ ᱞᱟᱹᱜᱤᱫ ᱦᱮᱸ ᱛᱚ ᱚᱜᱠᱟ ᱜᱮ ᱦᱩᱭᱩᱜ ᱠᱟᱱᱟ ᱠᱟᱛᱷᱟ ᱫᱚ ᱡᱮ ᱱᱤᱭᱟᱹ ᱡᱤᱱᱤᱥᱴᱟᱜ ᱵᱚᱱ ᱦᱤᱲᱤᱧ ᱟᱹᱜᱩᱭᱮᱫᱟ
ᱦᱮᱸ
ᱛᱤᱦᱤᱧᱟᱜ ᱥᱟᱛᱟᱢ ᱫᱚ ᱱᱤᱝᱠᱟᱹᱱ ᱰᱮᱴ ᱱᱤᱭᱟᱹ ᱤᱭᱟᱹ ᱠᱟᱛᱮᱫ ᱜᱮ ᱡᱮ ᱦᱩᱞ ᱢᱟᱦᱟ ᱦᱩᱞ ᱜᱤᱨᱟᱹ ᱡᱟᱦᱟᱸ ᱦᱩᱭ ᱞᱮᱱᱟ ᱚᱱᱟ ᱫᱤᱥᱟᱹ ᱨᱩᱣᱟᱹᱲ ᱦᱮᱸ ᱚᱱᱟ ᱚᱱᱟ ᱜᱮᱵᱚᱱ ᱫᱤᱥᱟᱹ ᱨᱩᱣᱟᱹᱲᱟ ᱠᱟᱹᱴᱤᱡ ᱦᱮᱸ ᱡᱮ ᱪᱮᱫ ᱠᱚ ᱦᱩᱭ ᱞᱮᱱᱟ ᱪᱤᱠᱟᱹᱛᱮ ᱦᱩᱭ ᱞᱮᱱᱟ ᱪᱮᱫᱟᱜ ᱦᱩᱭ ᱞᱮᱱᱟ ᱦᱮᱸ ᱟᱨ ᱱᱤᱭᱟᱹ ᱱᱤᱭᱟᱹ ᱦᱩᱞ ᱤᱭᱟᱹ ᱪᱤᱠᱟᱹᱛᱮ ᱟᱨᱚ ᱮᱸᱜ ᱫᱤᱥᱟᱹᱭᱟᱵᱚᱱ ᱦᱮᱸ ᱪᱤᱠᱟᱹ ᱪᱤᱠᱟᱹ ᱛᱮᱵᱚᱱ ᱫᱤᱥᱟᱹ ᱫᱚᱦᱚᱭᱟ ᱥᱮ ᱪᱤᱠᱟᱹᱛᱮ ᱱᱤᱭᱟᱹ ᱟᱵᱚᱨᱮᱱ ᱛᱟᱭᱱᱚᱢ ᱤᱭᱟᱹ ᱠᱚᱴᱷᱮᱡ ᱵᱚᱱ ᱤᱭᱟᱹᱭᱟ ᱩᱱᱠᱩᱣᱟᱜ ᱤᱭᱟᱹ ᱨᱮᱵᱚᱱ ᱤᱫᱤ ᱠᱟᱜᱼᱟ ᱡᱮ ᱱᱤᱭᱟᱹ ᱫᱚ ᱱᱤᱭᱟᱹ ᱫᱚ ᱪᱮᱫᱟᱜ ᱫᱚᱨᱠᱟᱨ ᱠᱟᱱ ᱛᱟᱵᱚᱱᱟ ᱟᱵᱚᱣᱟᱜ ᱦᱮᱸ ᱵᱟᱲᱟᱭ ᱫᱚᱦᱚ ᱥᱮ ᱪᱮᱫᱟᱜ ᱟᱵᱚ ᱱᱤᱭᱟᱹ ᱢᱟᱱᱟᱣ ᱵᱟᱛᱟᱣ ᱫᱚᱨᱠᱟᱨ ᱠᱟᱱ ᱛᱟᱵᱚᱱᱟ ᱦᱮᱸ ᱛᱚ ᱜᱚᱝᱠᱮ ᱟᱹᱞᱤᱧ ᱫᱚ ᱞᱟᱹᱭᱤᱧ ᱮᱛᱚᱦᱚᱵ ᱫᱟ ᱟᱨᱠᱤ ᱦᱮᱸᱥᱮ
ᱦᱮᱸ ᱦᱮᱸ
ᱦᱮᱸ ᱛᱚ ᱦᱩᱞ ᱢᱟᱦᱟ ᱫᱚ ᱦᱩᱭᱩᱜ ᱠᱟᱱᱟ ᱦᱩᱞ ᱫᱚ ᱦᱩᱞ ᱜᱤᱨᱟᱹ ᱫᱚ ᱦᱩᱭ ᱞᱮᱱᱟ ᱟᱨᱠᱤ ᱦᱩᱞ ᱵᱚᱱ ᱦᱚᱦᱚ ᱞᱮᱫᱟ ᱦᱮᱸ ᱯᱮᱜᱮᱞ ᱢᱟᱦᱟ ᱨᱮ ᱦᱮᱸᱥᱮ ᱡᱩᱱ ᱨᱮᱱᱟᱜ ᱟᱨᱠᱤ ᱦᱮᱸ ᱛᱚ ᱟᱵᱚ ᱟᱵᱚ ᱥᱟᱱᱛᱟᱲ ᱥᱮ ᱟᱵᱚ ᱱᱤᱭᱟᱹ ᱫᱤᱥᱚᱢ ᱨᱮ ᱤᱝᱨᱮᱡᱽ ᱥᱟᱥᱚᱱ ᱛᱮ ᱱᱟᱦᱟᱪᱟᱨ ᱛᱮ ᱫᱤᱱ ᱪᱟᱞᱟᱜ ᱠᱟᱱ ᱛᱟᱵᱚᱱ ᱛᱟᱦᱮᱸᱫ ᱛᱚ ᱮᱢᱚᱱ ᱫᱤᱱ ᱠᱤ ᱡᱚᱛᱚ ᱦᱚᱲ ᱦᱚᱲ ᱠᱚ ᱦᱚᱲ ᱦᱚᱯᱚᱱ ᱠᱚ ᱦᱚᱦᱚ ᱤᱫᱤ ᱠᱟ ᱛᱮᱫ ᱠᱟᱹᱢᱤ ᱦᱚᱪᱚᱭᱮᱫ ᱠᱚ ᱛᱟᱦᱮᱸᱫ ᱠᱚ ᱩᱱᱠᱩ ᱪᱮᱛᱟᱱ ᱱᱟᱦᱟᱪᱟᱨ ᱩᱱᱠᱩ ᱪᱮᱛᱟᱱ ᱫᱟᱞ ᱪᱟᱵᱩᱠ ᱛᱮ ᱫᱟᱞ ᱦᱮᱸ ᱡᱚᱢ ᱴᱷᱤᱠ ᱡᱚᱢ ᱧᱩ ᱨᱮᱱᱟᱜ ᱠᱳᱱᱳ ᱴᱷᱤᱠ ᱴᱷᱤᱠᱟᱹᱱ ᱵᱟᱹᱱᱩᱜᱼᱟ ᱦᱮᱸ ᱛᱚ ᱥᱮ ᱩᱱᱠᱩ ᱦᱮᱡ ᱠᱟᱛᱮᱫ ᱟᱵᱚ ᱟᱵᱚ ᱨᱮᱱ ᱢᱟᱹᱭ ᱠᱚ ᱛᱟᱠᱚ ᱥᱮ ᱜᱚᱜᱚ ᱠᱚ ᱛᱟᱠᱚ ᱩᱱᱠᱩ ᱠᱚ ᱨᱟᱠᱟᱵ ᱤᱫᱤᱭᱮᱫ ᱠᱚ ᱛᱟᱦᱮᱸᱫ ᱦᱮᱸ ᱟᱨ ᱩᱝᱠᱩ ᱥᱟᱞᱟᱜ ᱵᱟᱹᱲᱤᱡ ᱠᱚ ᱠᱟᱹᱢᱤᱭᱮᱫ ᱛᱟᱦᱮᱸᱫ ᱚᱱᱟ ᱥᱟᱶᱛᱮ ᱟᱵᱚᱨᱮᱱ ᱟᱵᱚᱨᱮᱱ ᱟᱹᱥᱩᱞ ᱟᱥᱩᱞ ᱰᱟᱝᱨᱤ ᱟᱥᱩᱞ ᱦᱮᱸ ᱢᱮᱨᱚᱢ ᱦᱮᱸ ᱟᱥᱩᱞ ᱥᱤᱢ ᱠᱚ ᱠᱩᱸᱵᱽᱲᱩ ᱤᱫᱤᱭᱮᱫ ᱠᱚ ᱛᱟᱵᱚᱱ ᱛᱟᱦᱮᱸᱫ᱾ ᱦᱮᱸ ᱡᱳᱨ ᱠᱟᱛᱮ ᱠᱚ ᱤᱫᱤᱭᱮᱫ ᱛᱟᱵᱚᱱ ᱛᱟᱦᱮᱸᱫ ᱛᱚ ᱱᱤᱭᱟᱹ ᱠᱚ ᱫᱤᱱ ᱫᱤᱱ ᱵᱟᱹᱲᱛᱤ ᱪᱟᱞᱟᱣᱚᱜ ᱠᱟᱱ ᱛᱟᱦᱮᱸᱫ ᱛᱚ ᱤᱱᱟᱹ ᱤᱱᱟᱹ ᱤᱭᱟᱹ ᱛᱟᱞᱟ ᱤᱱᱟᱹ ᱚᱠᱛᱚ ᱦᱮᱸ ᱟᱵᱚ ᱤᱭᱟᱹ ᱨᱮᱱ ᱥᱤ ᱥᱤᱫᱷᱩ ᱟᱵᱚᱨᱮᱱ ᱡᱟᱦᱟᱸᱭ ᱤᱭᱟᱹ ᱛᱟᱵᱚᱱ ᱩᱱᱤ ᱥᱤᱫᱷᱩ ᱟᱨ ᱠᱟᱹᱱᱦᱩ ᱦᱮᱸ ᱵᱟᱨ ᱵᱟᱭᱦᱟ ᱛᱮᱠᱤᱱ ᱴᱷᱤᱠᱟᱹ ᱠᱮᱫᱟ ᱨᱤᱠᱟᱹ ᱠᱮᱫᱟ ᱠᱤᱱ ᱡᱮ ᱟᱵᱚ ᱱᱤᱭᱟᱹ ᱫᱚ ᱱᱤᱭᱟᱹ ᱱᱟᱦᱟᱪᱟᱨ ᱫᱚ ᱟᱵᱚ ᱵᱟᱵᱚᱱ ᱥᱟᱦᱟᱣᱟ ᱦᱮᱸ ᱟᱫᱚ ᱥᱤᱫᱷᱩ ᱛᱟᱠᱚ ᱫᱚ ᱛᱟᱦᱮᱸ ᱠᱟᱱᱟ ᱠᱚ ᱯᱩᱱ ᱵᱚᱭᱦᱟ ᱛᱚ ᱥᱤᱫᱷᱩ ᱠᱟᱹᱱᱦᱩ ᱪᱟᱸᱫᱽ ᱟᱨ ᱵᱷᱳᱭᱨᱚᱵᱽ᱾ ᱛᱚ ᱞᱟᱹᱴᱩ ᱵᱟᱨ ᱵᱚᱭᱦᱟ ᱫᱚᱠᱤᱱ ᱨᱤᱠᱟᱹ ᱠᱮᱫᱟ ᱡᱮ ᱵᱟᱝ, ᱟᱵᱚ ᱫᱚ ᱱᱤᱭᱟᱹ ᱞᱟᱹᱜᱤᱫ ᱞᱟᱹᱲᱦᱟᱹᱭ ᱞᱟᱜᱟᱣ ᱵᱚᱚᱱᱟ ᱟᱵᱚᱣᱟᱜ ᱵᱷᱤᱴᱟᱹ ᱟᱵᱚᱣᱟᱜ ᱡᱟᱭᱜᱟ ᱱᱤᱭᱟᱹ ᱫᱚ ᱟᱵᱚᱣᱟᱜ ᱠᱟᱱᱟ, ᱟᱵᱚ ᱱᱤᱭᱟᱹ ᱵᱤᱨ ᱨᱮᱵᱚᱱ ᱮᱸ ᱦᱟᱨᱟᱣ ᱟᱠᱟᱱᱟ ᱱᱤᱭᱟᱹ ᱵᱤᱨ ᱨᱮᱵᱚᱱ ᱛᱟᱦᱮᱸᱭ ᱟᱠᱟᱱᱟ ᱱᱤᱭᱟᱹ ᱵᱤᱨ ᱜᱮ ᱡᱚᱛᱚ ᱛᱟᱵᱚᱱ ᱥᱮ ᱟᱵᱚᱨᱮᱱ ᱚᱲᱟᱜ ᱨᱮᱱ ᱢᱟᱹᱭ ᱛᱟᱠᱚ ᱟᱵᱚ ᱚᱲᱟᱜ ᱨᱮᱱ ᱜᱚᱜᱚ ᱛᱟᱠᱚ ᱩᱱᱠᱩ ᱫᱚ ᱟᱵᱚᱨᱮᱱ ᱠᱟᱱᱟ ᱠᱚ ᱩᱱᱠᱩ ᱪᱮᱛᱟᱱ ᱱᱟᱦᱟᱪᱟᱨ ᱫᱚ ᱟᱵᱚ ᱫᱚ ᱵᱟᱵᱚᱱ ᱥᱟᱦᱟᱣᱟ ᱾ ᱛᱚ ᱚᱱᱟ ᱠᱷᱟᱹᱛᱤᱨ ᱯᱮ ᱜᱮᱞ ᱢᱟᱦᱟ ᱨᱮ ᱥᱤᱫᱷᱩ ᱠᱟᱹᱱᱦᱩ ᱦᱮᱸ ᱛᱮᱜ ᱛᱮ ᱛᱚ ᱱᱤᱭᱟᱹ ᱵᱷᱚᱜᱽᱚᱱᱟᱰᱤ ᱨᱮᱱᱟᱜ ᱤᱭᱟᱹᱨᱮ ᱟᱨᱠᱤ ᱠᱤᱱ ᱦᱚᱦᱚ ᱠᱮᱫᱟ ᱦᱩᱞ ᱜᱤᱨᱟᱹ ᱡᱟᱦᱟᱸ ᱫᱚ ᱟᱵᱚ ᱟᱵᱚᱨᱮᱱ ᱵᱨᱤᱴᱤᱥ ᱟᱨ ᱵᱨᱤᱴᱤᱥ ᱜᱚᱵᱷᱚᱨᱢᱮᱱᱴ ᱤᱭᱟᱹ ᱪᱮᱛᱟᱱ ᱟᱨᱠᱤ ᱱᱟᱦᱟᱪᱟᱨ ᱞᱟᱹᱜᱤᱫ ᱛᱮ ᱾ ᱛᱚ ᱮᱱᱦᱤᱞᱳᱜ ᱫᱚ ᱠᱤᱱ ᱦᱚᱦᱚ ᱠᱮᱫᱟ, ᱜᱚᱴᱟ ᱟᱛᱩ ᱥᱮ ᱜᱚᱴᱟ ᱥᱩᱨ ᱥᱩᱯᱩᱨ ᱨᱮᱱ ᱟᱛᱩ ᱛᱮ ᱠᱤᱱ ᱦᱚᱦᱚ ᱠᱮᱫᱟ᱾ ᱦᱮᱸ ᱡᱮ ᱱᱤᱝᱠᱟᱹ ᱟᱵᱚ ᱤᱝᱨᱮᱡᱽ ᱥᱟᱥᱚᱱ ᱤᱭᱟᱹ ᱨᱮ ᱦᱮᱸ ᱵᱤᱨᱩᱫᱷᱮ ᱨᱮ ᱟᱵᱚ ᱱᱤᱡᱮ ᱛᱤᱸᱜᱩ ᱞᱟᱠ ᱞᱟᱣ ᱵᱚᱱᱟ ᱟᱵᱚ ᱞᱟᱹᱲᱦᱟᱹᱭ ᱞᱟᱜᱟᱣ ᱵᱚᱱᱟ ᱛᱚ ᱚᱱᱟ ᱵᱷᱚᱜᱽᱱᱟᱰᱤᱨᱮ ᱨᱮᱱᱟᱜ ᱤᱭᱟᱹ ᱨᱮ ᱮᱱᱦᱤᱞᱳᱜ ᱛᱤᱨᱤᱥ ᱦᱟᱡᱟᱨ ᱦᱚᱲ ᱠᱚ ᱥᱮᱴᱮᱨᱮᱱᱟ, ᱥᱩᱫᱷᱩ ᱟᱵᱚ ᱦᱚᱲ ᱵᱚᱱ ᱵᱟᱵᱚᱱ ᱛᱟᱸᱦᱮ ᱠᱟᱱᱟ ᱟᱵᱚ ᱟᱹᱫᱤᱵᱟᱹᱥᱤ ᱨᱮᱱ ᱵᱩᱦᱩᱫ ᱨᱚᱠᱚᱢ ᱠᱚ ᱛᱟᱦᱮᱸ ᱠᱟᱱᱟ ᱡᱟᱦᱟᱸᱭ ᱦᱮᱸ ᱥᱩᱞᱩᱠ ᱥᱟᱹᱜᱟᱹᱭ ᱟᱵᱚ ᱦᱚᱲ ᱦᱚᱯᱚᱱ ᱫᱚ ᱵᱟᱝ ᱟᱵᱚ ᱥᱟᱶᱛᱮ ᱟᱵᱚ ᱠᱚ ᱤᱭᱟᱹ ᱞᱮᱱᱟ ᱦᱮᱸ ᱠᱟᱢᱟᱨ ᱠᱚ ᱦᱮᱸ ᱛᱟᱨᱯᱚᱨ ᱮᱴᱟᱜ ᱟᱹᱫᱤᱵᱟᱹᱥᱤ ᱠᱚ ᱢᱩᱰᱟᱹ ᱠᱚ ᱡᱚᱛᱚ ᱜᱮᱠᱚ ᱥᱩᱨ ᱥᱩᱯᱩᱨ ᱞᱮᱱᱟ ᱾ ᱡᱟᱦᱟᱸ ᱟᱵᱚ ᱤᱭᱟᱹ ᱞᱟᱹᱜᱤᱫ ᱛᱚ ᱱᱚᱜᱼᱚᱭ ᱡᱮ ᱱᱤᱭᱟᱹ ᱩᱱᱠᱩ ᱟᱵᱚᱥ ᱟᱵᱚ ᱡᱮ ᱱᱤᱭᱟᱹ ᱱᱟᱦᱟᱪᱟᱨ ᱠᱷᱚᱱ ᱩᱰᱩᱠ ᱞᱟᱹᱜᱤᱫ ᱥᱮ ᱱᱟᱦᱟᱪᱟᱨ ᱠᱷᱚᱱ ᱦᱮᱸ ᱤᱭᱟᱹ ᱞᱟᱹᱜᱤᱫ ᱡᱮ ᱠᱚ ᱱᱩᱠᱩ ᱠᱚ ᱨᱤᱠᱟᱹ ᱞᱮᱫᱟ ᱦᱮᱸ ᱚᱱᱟ ᱦᱚᱛᱮᱜ ᱛᱮ ᱛᱤᱦᱤᱧ ᱟᱵᱚ ᱱᱚᱜᱼᱚᱭ ᱟᱹᱰᱤ ᱥᱟᱫᱷᱤᱱ ᱵᱷᱟᱵᱮ ᱵᱚᱱ ᱵᱟᱧᱪᱟᱣ ᱫᱟᱲᱮᱭᱟᱜ ᱠᱟᱱᱟ ᱟᱵᱚ ᱥᱟᱸᱶᱦᱮᱫ ᱵᱚᱱ ᱦᱟᱛᱟᱣ ᱫᱟ ᱾ ᱦᱮᱸ ᱟᱵᱚ ᱪᱮᱛᱟᱱ ᱨᱮ ᱚᱠᱚᱭ ᱦᱚᱸ ᱞᱟᱹᱭ ᱨᱮᱱ ᱦᱚᱲ ᱵᱟᱹᱱᱩᱜ ᱠᱚᱣᱟ ᱦᱮᱸ ᱟᱵᱚ ᱱᱤᱡᱮᱨ ᱢᱚᱛ ᱛᱚ ᱱᱤᱡᱮ ᱞᱮᱠᱟ ᱵᱚᱱ ᱛᱟᱦᱮᱸᱱ ᱠᱟᱱᱟ ᱾ ᱡᱟᱦᱟᱸ ᱵᱚᱱ ᱠᱩᱥᱤᱭᱟᱜ ᱠᱟᱱᱟ ᱚᱱᱟ ᱵᱚᱱ ᱡᱚᱢ ᱫᱟ ᱡᱟᱦᱟᱸ ᱵᱚᱱ ᱠᱩᱥᱤᱭᱟᱜ ᱠᱟᱱᱟ ᱚᱱᱟ ᱵᱚᱱ ᱠᱚᱨᱟᱣ ᱫᱟ, ᱦᱮᱸ ᱛᱮᱦᱤᱧ ᱦᱚᱸ ᱚᱱᱟ ᱞᱟᱹᱲᱦᱟᱹᱭ ᱦᱚᱸ ᱢᱮᱴᱟᱝ ᱠᱟᱱᱟ ᱡᱟᱦᱟᱸ ᱟᱵᱚ ᱟᱵᱚ ᱟᱹᱫᱤᱵᱟᱹᱥᱤ ᱱᱤᱭᱟᱹ ᱫᱮᱥ ᱱᱤᱭᱟᱹ ᱫᱤᱥᱚᱢ ᱨᱮᱱ ᱥᱮ ᱢᱟᱱᱮ ᱥᱚᱝᱵᱤᱫᱷᱟᱱ ᱨᱮ ᱡᱟᱭᱜᱟ ᱠᱚ ᱮᱢ ᱟᱠᱟᱫ ᱵᱚᱱᱟ, ᱡᱮ ᱱᱩᱠᱩ ᱠᱚ ᱞᱟᱹᱲᱦᱟᱹᱭ ᱞᱮᱫᱟ ᱟᱵᱚ ᱦᱚᱛᱮᱜ ᱛᱮ ᱱᱩᱠᱩ ᱦᱚᱸ ᱢᱮᱱᱟᱜ ᱠᱚᱣᱟ ᱱᱚᱜᱼᱚᱭ ᱱᱤᱭᱟᱹ ᱫᱤᱥᱚᱢ ᱨᱮ ᱟᱵᱚᱣᱟᱜ ᱩᱯᱨᱩᱢ ᱠᱚ ᱮ ᱟᱹᱜᱩ ᱜᱚᱫ ᱞᱮᱫ ᱱᱤᱭᱟᱹ ᱞᱟᱹᱲᱦᱟᱹᱭ ᱡᱮ ᱱᱩᱠᱩ ᱦᱚᱸ ᱢᱮᱱᱟᱜ ᱠᱚᱣᱟ ᱟᱹᱫᱤᱵᱟᱹᱥᱤ ᱡᱟᱦᱟᱸᱭ ᱡᱟᱦᱟᱸᱭ ᱱᱤᱭᱟᱹ ᱫᱤᱥᱚᱢ ᱫᱚ ᱩᱱᱠᱩᱣᱟᱜ ᱠᱟᱱᱟ ᱡᱟᱦᱟᱸ ᱯᱟᱹᱦᱤᱞ ᱠᱷᱚᱱ ᱩᱱᱠᱩ ᱠᱚ ᱛᱟᱦᱮᱱᱟ ᱱᱤᱭᱟᱹ ᱫᱤᱥᱚᱢ ᱥᱮ ᱯᱟᱹᱦᱤᱞ ᱠᱷᱚᱱ ᱱᱤᱭᱟᱹ ᱵᱤᱨ ᱵᱩᱨᱩ ᱥᱮ ᱱᱤᱭᱟᱹ ᱫᱤᱥᱚᱢ ᱫᱚ ᱩᱱᱠᱩᱣᱟᱜ ᱠᱟᱱᱟ ᱾ ᱡᱟᱦᱟᱸᱭ ᱟᱹᱫᱤᱵᱟᱹᱥᱤ ᱠᱟᱱᱟ ᱠᱚ ᱩᱱᱠᱩᱣᱟᱜ ᱠᱟᱱᱟ ᱢᱟᱱᱮ ᱟᱵᱚ ᱥᱟᱱᱛᱟᱞ ᱟᱹᱫᱤᱵᱟᱹᱥᱤ ᱡᱟᱦᱟᱸᱭ ᱠᱚ ᱢᱮᱱᱟᱜ ᱠᱚᱣᱟ ᱟᱵᱚᱣᱟᱜ ᱠᱟᱱᱟ ᱾
ᱦᱩᱸ ᱾
ᱱᱤᱭᱟᱹ ᱠᱷᱟᱹᱛᱤᱨ ᱜᱮ ᱱᱤᱛᱚᱜ ᱟᱵᱚ ᱱᱤᱭᱟᱹ ᱩᱯᱨᱩᱢ ᱵᱚᱱ ᱧᱟᱢ ᱠᱟᱫᱟ ᱱᱤᱭᱟᱹ ᱠᱷᱟᱹᱛᱤᱨ ᱜᱮ ᱟᱵᱚ ᱱᱤᱛᱚᱜ ᱵᱚᱱ ᱛᱟᱦᱮᱸ ᱫᱟᱲᱮᱭᱟᱜ ᱠᱟᱱᱟ ᱦᱮᱸ ᱟᱨ ᱱᱤᱭᱟᱹᱟᱹᱜᱮ ᱠᱟᱱ ᱛᱟᱵᱚᱱᱟ ᱟᱵᱚᱣᱟᱜ ᱫᱚ ᱤᱛᱤᱦᱟᱥ ᱦᱮᱸ ᱛᱚ ᱱᱚᱜᱼᱚᱭ ᱱᱤᱭᱟᱹ ᱡᱮᱵᱚᱱ ᱦᱤᱲᱤᱧ ᱟᱹᱜᱩᱭᱮᱫᱟ ᱟᱨᱠᱤ ᱱᱤᱭᱟᱹ ᱛᱮ ᱟᱨᱠᱤ ᱱᱤᱭᱟᱹ ᱵᱟᱨᱮᱛᱮ ᱟᱹᱵᱤᱱ ᱢᱤᱫ ᱵᱟᱨ ᱠᱟᱛᱷᱟ ᱟᱨᱠᱤ ᱞᱟᱹᱭ ᱟᱸᱡᱚᱢᱞᱤᱧ ᱵᱤᱱ ᱟᱨᱠᱤ
ᱟᱵᱮᱱᱟᱜ ᱛᱚ ᱜᱚᱢᱠᱮ ᱞᱤᱧ ᱟᱸᱡᱚᱢ ᱵᱟᱲᱟ ᱠᱮᱫ ᱜᱮᱭᱟ ᱡᱟ ᱵᱮᱱ ᱞᱟᱹᱭ ᱠᱮᱫᱟ ᱾ ᱡᱮ ᱦᱩᱞ ᱜᱤᱨᱟᱹ ᱵᱟᱨᱮᱛᱮ ᱪᱮᱫ ᱦᱩᱞ ᱜᱤᱨᱟᱹ ᱛᱟᱦᱮᱸ ᱞᱮᱱᱟ ᱚᱱᱮ ᱡᱮ ᱞᱟᱹᱲᱦᱟᱹᱭ ᱠᱚ ᱮᱦᱚᱵ ᱞᱮᱫᱟ ᱥᱤᱫᱩ ᱠᱟᱹᱱᱩ ᱪᱟᱸᱫᱽ ᱵᱷᱳᱨᱚᱵᱽ ᱟᱨ ᱯᱷᱩᱞᱚ ᱡᱷᱟᱱᱚ ᱚᱱᱮ ᱟᱵᱚᱣᱟᱜ ᱪᱮᱫ ᱱᱤᱞ ᱠᱚ ᱪᱟᱥ ᱚᱪᱚᱭᱮᱫ ᱵᱚᱱ ᱛᱟᱦᱮᱱᱟ ᱡᱳᱨᱡᱚᱵᱚᱥᱛᱤ ᱵᱟᱝ
ᱦᱳᱭ
ᱯᱷᱚᱞᱚᱱ ᱛᱟᱨᱯᱚᱨᱮ ᱟᱵᱚ ᱡᱟᱦᱟᱸ ᱵᱚᱱ ᱡᱚᱢ ᱵᱟᱧᱪᱟᱜ ᱥᱟᱱᱛᱟᱲ ᱦᱚᱲ ᱠᱚ ᱡᱚᱢ ᱠᱷᱟᱹᱛᱤᱨ ᱛᱮᱜᱮ ᱟᱵᱚ ᱵᱚᱱ ᱠᱟᱹᱢᱤᱭᱟ ᱟᱨ ᱚᱱᱟᱜᱮ ᱡᱩᱫᱤ ᱟᱵᱚ ᱤᱭᱟᱹᱛᱮ ᱚᱱᱟ ᱛᱮᱜᱮ ᱛᱚ ᱱᱚᱣᱟ ᱤᱭᱟᱹ ᱫᱚ ᱛᱟᱯᱟᱢ ᱫᱚ ᱮᱦᱚᱵ ᱞᱮᱱᱟ ᱮᱸᱴᱠᱮᱴᱚᱸᱬᱮ ᱨᱟᱠᱟᱵ ᱞᱮᱱᱟ ᱡᱮ ᱦᱮᱸ ᱛᱟᱦᱚᱞᱮ ᱵᱷᱚᱜᱽᱱᱟᱰᱤ ᱨᱮ ᱛᱤᱨᱤᱥ ᱦᱟᱡᱟᱨ ᱦᱚᱲ ᱡᱟᱣᱨᱟ ᱠᱟᱛᱮᱫ ᱚᱱᱮᱡᱮ ᱤᱭᱟᱹ ᱠᱚ ᱟᱹᱭᱠᱟᱹ ᱞᱮᱫᱟ ᱮᱸᱴᱠᱮᱴᱚᱸᱬᱮ ᱠᱚ ᱨᱟᱠᱟᱵ ᱞᱮᱫᱟ ᱤᱝᱨᱮᱡᱽ ᱥᱟᱶ ᱟᱞᱮᱭᱟᱜ ᱡᱮ ᱱᱚᱣᱟ ᱚᱥᱩᱵᱤᱫᱷᱟ ᱛᱟᱞᱮ ᱛᱚ ᱱᱚᱣᱟ ᱚᱱᱟ ᱦᱩᱞ ᱜᱤᱨᱟᱹ ᱫᱚ ᱦᱩᱭᱩᱜ ᱠᱟᱱᱟ ᱮᱭᱠᱮ ᱟᱵᱚ ᱟᱵᱚ ᱛᱤᱨᱮ ᱱᱚᱣᱟ ᱦᱩᱞ ᱜᱤᱨᱟᱹ ᱵᱚᱱ ᱧᱟᱢ ᱠᱟᱫᱟ ᱡᱚᱠᱷᱚᱱ ᱟᱵᱚᱣᱟᱜ ᱫᱮᱥ ᱟᱣᱨᱤ ᱤᱭᱟᱹᱜᱼᱟ ᱤᱝᱨᱮᱡᱽ ᱠᱷᱚᱱᱟᱜ ᱟᱹᱨᱤ ᱪᱷᱟᱲᱟᱭ ᱤᱱᱟᱹ ᱢᱟᱲᱟᱝ ᱨᱮᱜᱮ ᱵᱚ ᱟᱵᱚ ᱵᱚᱱ ᱠᱚᱨᱟᱣ ᱞᱮᱫᱟ ᱚᱛᱷᱚᱪᱷᱚ ᱟᱵᱚ ᱛᱟᱣ ᱟᱵᱚ ᱱᱤᱛᱚᱜ ᱩᱱᱟᱹᱜ ᱞᱟᱛᱟᱨ ᱨᱮᱜᱮ ᱢᱮᱱᱟᱜ ᱵᱚᱱᱟ ᱱᱤᱛ ᱱᱤᱛᱚᱜ ᱦᱚᱸ ᱟᱵᱚ ᱱᱤᱛ ᱯᱚᱨᱡᱚᱱᱛᱚ ᱪᱮᱫ ᱪᱚ ᱟᱹᱨᱤ ᱵᱚᱱ ᱪᱤᱠᱟᱹ ᱫᱟᱲᱮᱜᱼᱟ ᱢᱤᱫ ᱯᱚᱠᱷᱮ ᱟᱵᱚ ᱞᱟᱹᱜᱤᱫ ᱛᱮᱫᱚ ᱩᱱᱤ ᱟᱢᱵᱮᱫᱠᱚᱨ ᱵᱟᱵᱟ ᱟᱢᱵᱮᱫᱠᱚᱨ ᱩᱱᱤ ᱟᱵᱚ ᱠᱷᱟᱹᱛᱤᱨ ᱛᱮ ᱥᱚᱝᱵᱤᱫᱷᱟᱱ ᱨᱮ ᱚᱞ ᱤᱭᱟᱹ ᱞᱮᱫᱟᱭ ᱡᱮ ᱱᱩᱝᱠᱩ ᱫᱚ ᱟᱹᱰᱤ ᱞᱟᱦᱟ ᱦᱚᱲ ᱠᱟᱱᱟ ᱠᱚ ᱱᱩᱠᱩᱣᱟᱜ ᱤᱭᱟᱹ ᱨᱮᱫᱚ ᱠᱳᱱᱳ ᱤᱭᱟᱹ ᱜᱮ ᱵᱟᱝ ᱤᱭᱟᱹᱜᱼᱟ ᱥᱚᱝᱵᱤᱫᱷᱟᱱ ᱨᱮ ᱡᱟᱭᱜᱟ ᱠᱚ ᱮᱢᱟᱣ ᱟᱠᱟᱫ ᱵᱚᱱᱟ ᱡᱚᱛᱚ ᱠᱷᱚᱱᱟᱜ ᱢᱟᱲᱟᱝ ᱛᱮᱜᱮ ᱟᱵᱚ ᱞᱟᱦᱟ ᱨᱮᱠᱚ ᱫᱚᱦᱚ ᱵᱚᱱᱟ ᱡᱮᱦᱚᱛᱩ ᱟᱵᱚ ᱟᱹᱰᱤ ᱞᱟᱦᱟ ᱨᱮᱱ ᱦᱚᱲ ᱠᱟᱱᱟ ᱵᱚᱱ ᱟᱵᱚ ᱟᱹᱫᱤᱵᱟᱹᱥᱤ ᱠᱟᱱᱟ ᱵᱚᱱ ᱢᱟᱨᱮ ᱦᱚᱲ ᱵᱩᱨᱩ ᱜᱮᱵᱚᱱ ᱵᱚᱸᱜᱟᱭᱟ ᱪᱟᱥ ᱵᱟᱥ ᱨᱮᱜᱮ ᱟᱵᱚᱣᱟᱜ ᱡᱚᱛᱚ ᱠᱤᱪᱷᱩ ᱚᱱᱟ ᱜᱮ ᱟᱨᱠᱤ ᱡᱮᱢᱚᱱ ᱛᱟᱨᱯᱚᱨᱮ ᱱᱤᱛᱚᱜ ᱡᱟᱦᱟᱸ ᱞᱮᱠᱟ ᱪᱟᱞᱟᱜ ᱠᱟᱱᱟ ᱟᱹᱰᱤ ᱨᱚᱠᱚᱢ ᱛᱚ ᱞᱟᱦᱟ ᱛᱚ ᱟᱵᱮᱱ ᱦᱚᱸᱛᱚ ᱵᱮᱱ ᱵᱟᱲᱟᱭ ᱜᱮᱭᱟ ᱞᱟᱦᱟ ᱫᱚ ᱤᱭᱟᱹ ᱠᱚ ᱠᱩᱲᱢᱤ ᱠᱚ ᱡᱮᱢᱚᱱ ᱥᱟᱱᱛᱟᱞ ᱨᱮᱜᱮ ᱠᱚ ᱛᱟᱦᱮᱸ ᱞᱮᱱᱟ ᱟᱠᱚ ᱱᱚᱣᱟ ᱟᱵᱚᱣᱟᱜ ᱩᱯᱨᱩᱢ ᱩᱱᱠᱩ ᱵᱟᱝ ᱠᱚ ᱠᱩᱥᱤ ᱭᱟᱫᱟ ᱩᱱ ᱴᱟᱭᱤᱢ ᱚᱱᱠᱟ ᱠᱟᱛᱮᱫ ᱟᱠᱚ ᱠᱚ ᱤᱭᱟᱹᱭ ᱱᱟ ᱵᱟᱝ ᱟᱞᱮ ᱫᱚ ᱟᱹᱫᱤᱵᱟᱹᱥᱤ ᱫᱚ ᱵᱟᱝ ᱠᱟᱱᱟᱞᱮ ᱥᱟᱱᱛᱟᱲ ᱦᱚᱲ ᱫᱚ ᱡᱟᱦᱟᱸ ᱠᱚ ᱢᱮᱱᱟ ᱩᱱᱠᱩ ᱫᱚ ᱞᱟᱛᱟᱨ ᱨᱮᱠᱚ ᱛᱟᱦᱮᱱᱼᱟ ᱚᱱᱟ ᱠᱷᱟᱹᱛᱤᱨ ᱛᱮ ᱩᱸ..... ᱩᱱᱠᱩ ᱫᱚᱠᱚ ᱤᱭᱟᱹᱭ ᱮᱱᱟ ᱱᱤᱛᱚᱜ ᱡᱮᱢᱚᱱ ᱞᱟᱹᱲᱦᱟᱹᱭ ᱦᱩᱭᱩᱜ ᱠᱟᱱᱟ ᱚᱱᱟ ᱫᱤᱠ ᱫᱤᱭᱮ ᱮᱸᱴᱠᱮᱴᱚᱸᱬᱮ ᱨᱟᱠᱟᱵ ᱟᱠᱟᱱᱟ ᱟᱹᱰᱤᱜᱟᱱ ᱦᱮᱸ
ᱛᱚ ᱜᱚᱝᱠᱮ ᱚᱱᱟ ᱫᱚ ᱮᱠᱮᱴᱚᱲᱮ ᱫᱚ ᱠᱟᱛᱷᱟ ᱠᱟᱱ ᱜᱮᱭᱟ ᱠᱤᱱᱛᱩ ᱱᱚᱜᱼᱚᱭ ᱡᱮ ᱟᱵᱚ ᱱᱤᱛᱚᱜ ᱨᱮᱱ ᱵᱚᱱ ᱢᱮᱱᱟᱜ ᱵᱚᱱᱟ ᱜᱚᱢᱠᱮ ᱡᱮ ᱟᱵᱚ ᱫᱚᱵᱚᱱ ᱦᱩᱞ ᱢᱟᱦᱟ ᱵᱚᱱ ᱢᱟᱱᱟᱣ ᱵᱟᱛᱟᱣᱼᱟ ᱠᱤᱱᱛᱩ ᱟᱹᱰᱤ ᱡᱟᱭᱜᱟ ᱨᱮᱜᱮ ᱵᱟᱵᱚᱱ ᱢᱟᱱᱟᱣ ᱵᱟᱛᱟᱣᱼᱟ᱾ ᱛᱚ ᱱᱚᱜᱼᱚ ᱱᱤᱭᱟᱹ ᱢᱟᱱᱟᱣ ᱵᱟᱛᱟᱣ ᱨᱮᱱᱟᱜ ᱡᱮ ᱟᱹᱨᱤ ᱪᱟᱹᱞᱤ ᱛᱟᱵᱚᱱ ᱥᱮ ᱡᱟᱦᱟᱸ ᱦᱩᱭ ᱞᱮᱱᱟ ᱦᱟᱱᱮ ᱟᱴᱷᱨᱚᱥᱚ ᱯᱚᱧᱪᱟᱱᱱᱚ ᱥᱟᱞᱨᱮ ᱱᱤᱛᱚᱜ ᱯᱚᱨᱡᱚᱱᱛᱚ ᱵᱚᱱ ᱢᱟᱱᱟᱣ ᱢᱟᱱᱟᱣ ᱵᱟᱛᱟᱣ ᱟᱹᱜᱩᱭ ᱮᱫᱟ ᱦᱮᱸ ᱛᱚ
ᱱᱤᱛᱚᱜ ᱯᱚᱨᱡᱚᱱᱛᱚ ᱡᱮᱵᱚᱱ ᱢᱟᱱᱟᱣ ᱵᱟᱛᱟᱣ ᱟᱹᱜᱩᱭ ᱮᱫᱟ ᱥᱮ ᱱᱤᱭᱟᱹ ᱠᱚ ᱡᱤᱱᱤᱥ ᱡᱮ ᱱᱤᱛᱚᱜ ᱫᱚ ᱟᱥᱛᱮ ᱟᱥᱛᱮ ᱢᱟᱱᱮ ᱟᱹᱰᱤ ᱢᱟᱱᱮ ᱦᱩᱰᱤᱧ ᱟᱠᱟᱱᱟ ᱡᱮ ᱱᱤᱭᱟᱹ ᱢᱟᱱᱟᱣ ᱵᱟᱛᱟᱣ ᱫᱚ ᱟᱹᱰᱤ ᱠᱚᱢ ᱟᱹᱜᱩ ᱠᱟᱱᱟ᱾ ᱡᱟᱦᱟᱸ ᱟᱵᱚ ᱱᱤᱛᱚᱜ ᱵᱚᱱ ᱢᱟᱱᱟᱣᱼᱟ ᱡᱮ ᱟᱵᱚ ᱩᱱᱠᱩ ᱵᱚᱱ ᱟ ᱵᱚᱸᱜᱟ ᱟᱠᱚᱣᱟ ᱦᱮᱸ ᱛᱟᱯᱚᱨ ᱠᱳᱱᱚ ᱡᱟᱭᱜᱟ ᱨᱮᱫᱚ ᱵᱚᱸᱜᱟ ᱠᱚᱵᱚᱱ ᱦᱚᱦᱚ ᱟᱠᱚᱣᱟ ᱟᱨ ᱵᱟ ᱠᱳᱱᱳ ᱡᱟᱭᱜᱟ ᱨᱮᱫᱚ ᱵᱤᱫᱽᱫᱟᱹᱜᱟᱲ ᱠᱚᱨᱮ ᱦᱮᱸ ᱯᱟᱹᱴᱷᱩᱣᱟᱹ ᱠᱚᱫᱚ ᱮᱸ ᱠᱟᱹᱴᱤᱡ ᱠᱚ ᱤᱭᱟᱹ ᱵᱟᱲᱟᱭᱟ ᱟᱨ ᱥᱟᱝᱥᱠᱨᱤᱛᱤᱠ ᱚᱱᱩᱥᱴᱷᱟᱱ ᱠᱚ ᱛᱟᱞᱟ ᱛᱮ ᱵᱚᱱ ᱫᱤᱥᱟᱹ ᱨᱩᱣᱟᱹᱲ ᱠᱚᱣᱟ ᱩᱱᱠᱩ ᱛᱚᱠᱷᱚᱱ ᱨᱮᱱ ᱟᱵᱚᱨᱮᱱ ᱵᱤᱨ ᱠᱚ ᱡᱟᱦᱟᱸᱭ ᱠᱚ ᱟᱵᱚ ᱦᱚᱛᱮᱡ ᱛᱮᱠᱚ ᱞᱟᱹᱲᱦᱟᱹᱭ ᱞᱮᱱᱟ᱾ ᱦᱮᱸ ᱟᱵᱚ ᱦᱚᱛᱮᱡ ᱛᱮ ᱡᱤᱣᱤ ᱠᱚ ᱮᱢ ᱞᱮᱫᱟ ᱛᱚ ᱱᱤᱝᱠᱟᱹ ᱠᱟᱛᱮᱜ ᱜᱮ ᱟᱵᱚ ᱫᱚᱵᱚᱱ ᱱᱤᱭᱟᱹ ᱫᱚᱵᱚᱱ ᱢᱟᱱᱟᱣ ᱵᱟᱛᱟᱣᱟ᱾ ᱛᱚ ᱱᱤᱛᱳᱜ ᱫᱚ ᱱᱚᱜᱼᱚᱭ ᱡᱮᱢᱚᱱ ᱱᱤᱭᱟᱹ ᱠᱚᱫᱚ ᱠᱚᱢ ᱪᱟᱞᱟᱜ ᱠᱟᱱᱟ ᱟᱨᱠᱤ ᱱᱮᱛᱟᱨ ᱫᱚ ᱠᱚᱭᱼᱟᱜ ᱦᱚᱸ ᱫᱤᱥᱟᱹ ᱵᱟᱹᱱᱩᱜ ᱛᱟᱵᱚᱱᱟ᱾ ᱡᱮ ᱪᱮᱫ ᱦᱚᱛᱮᱡ ᱛᱮ ᱱᱤᱛᱚᱜ ᱢᱮᱱᱟᱜ ᱵᱚᱱᱟ ᱪᱮᱫ ᱦᱚᱛᱮᱡ ᱛᱮ ᱱᱤᱭᱟᱹ ᱩᱯᱨᱩᱢ ᱵᱚᱱ ᱧᱟᱢ ᱟᱠᱟᱫᱟ᱾ ᱛᱚ ᱱᱤᱭᱟᱹ ᱨᱮᱱᱟᱜ ᱢᱤᱫᱴᱟᱝ ᱜᱮ ᱤᱭᱟᱹ ᱫᱚ ᱡᱮ ᱱᱚᱜᱼᱚᱭ ᱡᱮᱢᱚᱱ ᱢᱟᱹᱭ ᱵᱟᱹᱵᱩ ᱛᱟᱠᱚ ᱢᱮᱱᱟᱜ ᱠᱚᱣᱟ ᱡᱟᱦᱟᱸᱭ ᱠᱚ ᱵᱟᱝ ᱠᱚ ᱵᱟᱲᱟᱭᱟ᱾ ᱥᱮ ᱱᱤᱭᱟᱹ ᱫᱤᱥᱚᱢ ᱨᱮᱱ ᱦᱚᱲ ᱜᱮ ᱡᱟᱦᱟᱸᱭ ᱠᱚᱠᱚ ᱦᱤᱲᱤᱧ ᱪᱟᱵᱟᱣ ᱠᱟᱫᱟ ᱡᱮ ᱱᱩᱠᱩ ᱦᱚᱲ ᱠᱚ ᱛᱟᱦᱮᱸ ᱠᱟᱱᱟ ᱩᱱᱠᱩ ᱟᱹᱫᱤᱵᱟᱹᱥᱤ ᱠᱚ ᱛᱟᱦᱮᱸ ᱠᱟᱱᱟ ᱱᱟᱦᱟᱭ ᱡᱚᱛᱚ ᱠᱷᱚᱱ ᱢᱟᱲᱟᱝ ᱦᱚᱲ ᱠᱟᱱᱟ ᱠᱚ ᱡᱟᱦᱟᱸᱭ ᱠᱚ ᱩᱱᱠᱩ ᱱᱤᱭᱟᱹ ᱫᱤᱥᱚᱢ ᱦᱚᱛᱮᱡ ᱛᱮᱠᱚ ᱞᱟᱹᱲᱦᱟᱹᱭ ᱞᱮᱫᱟ ᱥᱮ ᱱᱩᱠᱩ ᱤᱭᱟᱹ ᱦᱚᱛᱮᱡ ᱛᱮᱠᱚ ᱞᱟᱹᱲᱦᱟᱹᱭ ᱞᱮᱫᱟ ᱱᱩᱠᱩᱣᱟᱜ ᱢᱤᱫᱴᱟᱱ ᱤᱛᱤᱦᱟᱥ ᱢᱮᱱᱟᱜ ᱛᱟᱠᱚᱣᱟ ᱦᱮᱸ ᱱᱩᱠᱩ ᱪᱮᱛᱟᱱ ᱱᱟᱦᱟᱪᱟᱨ ᱱᱩᱠᱩ ᱪᱮᱛᱟᱱ ᱤᱭᱟᱹ ᱵᱟᱝ ᱜᱟᱱᱚᱜᱼᱟ ᱱᱩᱠᱩ ᱜᱮ ᱠᱟᱱᱟ ᱠᱚ ᱟᱥᱚᱞ ᱱᱤᱭᱟᱹ ᱫᱤᱥᱚᱢ ᱨᱮᱱ ᱦᱮᱸ ᱢᱟᱹᱞᱤᱠ ᱫᱚ ᱥᱮ ᱱᱤᱭᱟᱹ ᱫᱤᱥᱚᱢ ᱨᱮᱱ ᱦᱚᱲ ᱫᱚ᱾ ᱛᱚ ᱚᱱᱠᱟᱜᱮ ᱱᱤᱭᱟᱹ ᱡᱮᱵᱚᱱ ᱦᱤᱲᱤᱧ ᱟᱹᱜᱩᱭᱮᱫᱟ ᱟᱵᱚ ᱱᱤᱭᱟᱹ ᱞᱟᱹᱠᱛᱤ ᱠᱟᱱ ᱛᱟᱵᱚᱱᱟ ᱱᱤᱭᱟᱹ ᱫᱤᱥᱚᱢ ᱨᱮᱱ ᱦᱚᱲ ᱥᱮ ᱱᱤᱭᱟᱹ ᱛᱟᱭᱱᱚᱢ ᱢᱟᱪᱷᱟ ᱨᱮᱱ ᱢᱟᱹᱭ ᱵᱟᱹᱵᱩ ᱛᱟᱠᱚ ᱡᱚᱛᱚ ᱦᱚᱲᱜᱮ ᱵᱟᱲᱟᱭ ᱦᱚᱪᱚ ᱡᱮ ᱟᱵᱚ ᱫᱚ ᱟᱵᱚᱣᱟᱜ ᱱᱤᱭᱟᱹ ᱤᱛᱤᱦᱟᱥ ᱠᱟᱱ ᱛᱟᱵᱚᱱᱟ ᱟᱨ ᱱᱤᱭᱟᱹ ᱤᱭᱟᱹ ᱠᱟᱱ ᱛᱟᱵᱚᱱ ᱱᱤᱭᱟᱹ ᱦᱚᱛᱮᱡ ᱛᱮ ᱩᱯᱨᱩᱢ ᱛᱟᱵᱚᱱ ᱟᱨ ᱱᱤᱭᱟᱹ ᱫᱚ ᱫᱤᱥᱟᱹ ᱤᱫᱤ ᱤᱭᱟᱹ ᱠᱟᱱᱟ ᱛᱟᱦᱚᱞᱮ ᱠᱷᱟᱱ ᱫᱚ ᱱᱤᱭᱟᱹ ᱛᱮᱫᱚ ᱟᱨᱠᱤ
ᱦᱮᱸ ᱟᱨ ᱜᱚᱝᱠᱮ ᱚᱱᱮ ᱱᱟᱣᱟ ᱯᱟᱹᱴᱷᱩᱩᱭᱟᱹ ᱠᱚ ᱞᱟᱣ ᱱᱤᱛᱚᱜ ᱡᱟᱦᱟᱸᱭ ᱯᱟᱹᱴᱷᱩᱭᱟᱹ ᱠᱚᱠᱚ ᱦᱩᱭᱩᱜ ᱠᱟᱱᱟ ᱩᱱᱠᱩ ᱱᱚᱣᱟ ᱵᱟᱨᱮᱛᱮ ᱥᱤᱠᱷᱱᱟᱹᱛ ᱮᱢᱟᱠᱚ ᱠᱚ ᱦᱩᱭᱩᱜᱼᱟ ᱡᱟᱛᱮ ᱡᱮ ᱟᱞᱚ ᱠᱚ ᱦᱤᱲᱤᱧ